ᱦᱳᱭ
ᱨᱚᱲ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱᱟ ᱾
ᱟᱪᱪᱷᱟ ᱟᱪᱪᱷᱟ ᱦᱚᱭᱛᱚ ᱡᱚᱦᱟᱨ ᱜᱮ
ᱦᱳᱭ ᱡᱚᱦᱟᱨ ᱜᱮ
ᱦᱳᱭ ᱡᱚᱦᱟᱨ ᱜᱮ ᱛᱮᱦᱤᱧ ᱫᱚ ᱮ ᱯᱚᱨᱚᱵᱽ ᱠᱚ ᱵᱟᱨᱮ ᱛᱮᱞᱟᱝ ᱜᱟᱞᱢᱟᱨᱟᱣᱟ ᱦᱮᱥᱮ
ᱦᱮᱸ ᱦᱳᱭ ᱢᱟ
ᱦᱳᱭ ᱞᱟᱹᱭ ᱫᱟᱞᱤᱧ ᱡᱮ ᱟᱯᱮᱥᱮᱫ ᱫᱚ ᱚᱱᱠᱟ ᱢᱟᱱᱮ ᱪᱮᱫ ᱠᱚ ᱯᱚᱨᱚᱵᱽ ᱠᱚ ᱦᱩᱭᱩᱜ ᱜᱮᱭᱟ
ᱚᱱᱟ ᱛᱮ ᱵᱟᱦᱟ ᱥᱚᱨᱦᱟᱭ ᱫᱟᱸᱥᱟᱭ
ᱟᱪᱪᱷᱟ ᱫᱟᱸᱥᱟᱭ ᱦᱳᱭ ᱦᱳᱭ ᱥᱟᱠᱨᱟᱛ ᱦᱩᱭᱩᱜ ᱜᱮᱭᱟ?
ᱦᱮᱸ ᱚᱱᱟ ᱫᱚ ᱥᱚᱨᱦᱟᱭ ᱥᱟᱶ ᱥᱟᱶᱛᱮ
ᱟᱪᱪᱷᱟ ᱟᱪᱪᱷᱟ ᱛᱟᱦᱞᱮ ᱢᱟᱱᱮ ᱟᱯᱮ ᱫᱚ ᱥᱚᱦᱨᱟᱭ ᱟᱨ ᱥᱟᱠᱨᱟᱛ ᱫᱚ ᱢᱤᱫ ᱥᱟᱶ ᱛᱮᱜᱮ ᱯᱮ ᱢᱟᱱᱟᱣ ᱜᱮᱭᱟ?
ᱢᱟᱱᱮ ᱢᱤᱫ ᱢᱟᱦᱟ ᱨᱮᱜᱮᱞᱮ ᱢᱟᱱᱟᱣᱟ ᱢᱟᱱᱮ ᱯᱩᱥ ᱵᱚᱸᱜᱟ ᱢᱟᱦᱟ ᱨᱮ ᱥᱚᱨᱦᱟᱭ ᱥᱟᱠᱨᱟᱛ ᱦᱚᱸ ᱟᱨ ᱥᱚᱨᱦᱟᱭ ᱦᱚᱸ
ᱟᱪᱪᱷᱟ ᱟᱯᱮ ᱫᱚ ᱪᱮᱛᱟᱱ ᱫᱤᱥᱚᱢ ᱦᱚᱲ ᱞᱮᱠᱟ ᱯᱮ ᱥᱚᱦᱨᱟᱭ ᱥᱟᱠᱨᱟᱛ ᱜᱮᱭᱟ ᱵᱟᱝ
ᱦᱳᱭ
ᱟᱪᱪᱷᱟ ᱟᱞᱮ ᱫᱚ ᱡᱮᱢᱚᱱ ᱤᱭᱟᱹ ᱥᱚᱨᱦᱟᱭ ᱫᱚ ᱥᱚᱨᱦᱟᱭ ᱵᱚᱸᱜᱟ ᱜᱮᱞᱮ ᱥᱚᱨᱦᱟᱭᱚᱜᱼᱟ ᱾ ᱡᱟᱦᱟᱸ ᱫᱚ ᱠᱟᱞᱤ ᱵᱚᱜᱟ ᱠᱟᱹᱞᱤ ᱯᱩᱡᱟᱹ ᱦᱩᱭᱩᱜᱼᱟ ᱾ ᱩ ᱟᱨ ᱥᱟᱠᱟᱛ ᱫᱚ ᱦᱟᱱᱮ ᱯᱩᱥ ᱵᱚᱸᱜᱟ ᱢᱩᱪᱟᱹᱫ ᱥᱮ ᱞᱮ ᱥᱟᱠᱨᱟᱛ
ᱟᱞᱮ ᱫᱚ ᱯᱩᱥ ᱵᱚᱸᱜᱟ ᱜᱮ ᱵᱟᱱᱟᱨ ᱥᱚᱨᱦᱟᱭ ᱦᱚᱸ
ᱟᱪᱪᱷᱟ ᱟᱪᱪᱷᱟ ᱟᱪᱪᱷᱟ ᱛᱟᱦᱚᱞᱮ ᱟᱯᱮ ᱥᱮᱫ ᱥᱚᱦᱚᱨᱟᱭ ᱫᱚ ᱛᱤᱱᱟᱹᱜ ᱢᱟᱦᱟ ᱨᱮᱱᱟᱜ ᱠᱚ ᱢᱟᱱᱮ ᱛᱤᱱᱟᱹᱜ ᱢᱟᱦᱟ ᱨᱮᱭᱟᱜ ᱠᱚ ᱢᱟᱱᱟᱣ ᱜᱮᱛᱮ?
ᱛᱤᱱᱟᱹᱜ ᱢᱟᱦᱟ
ᱟᱪᱪᱷᱟ ᱢᱚᱬᱮ ᱢᱟᱦᱟ ᱥᱮ ᱯᱮ ᱢᱟᱦᱟ
ᱢᱚᱬᱮ ᱢᱟᱦᱟ ᱢᱚᱬᱮ ᱢᱟᱦᱟ
ᱟᱪᱪᱷᱟ ᱟᱪᱪᱷᱟ ᱢᱚᱬᱮ ᱢᱟᱦᱟ ᱟᱪᱪᱷᱟ ᱡᱟᱦᱟᱸ ᱫᱚ ᱩᱢ ᱢᱟᱦᱟ ᱟᱨ ᱵᱚᱸᱜᱟ ᱢᱟᱦᱟ ᱠᱷᱩᱱᱴᱟᱹ ᱢᱟᱦᱟ ᱡᱟᱞᱮ ᱢᱟᱦᱟ ᱟᱨ ᱢᱤᱫᱴᱮᱱ ᱫᱚ ᱪᱮᱫ ᱢᱟᱦᱟ ᱯᱮ ᱞᱟᱹᱭ ᱜᱮᱭᱟ ᱢᱚᱬᱮ ᱭᱟᱱᱟᱜ ᱡᱟᱦᱟᱸ ᱢᱟᱦᱟ
ᱚᱱᱟ ᱥᱟᱨᱫᱤ
ᱟᱪᱪᱷᱟ ᱟᱪᱪᱷᱟ ᱥᱟᱹᱨᱫᱤ ᱢᱟᱦᱟ ᱦᱳᱭ ᱛᱚ ᱟᱹᱰᱤ ᱱᱟᱯᱟᱭ ᱟᱨ ᱛᱟᱦᱞᱮ ᱥᱟᱠᱨᱟᱛ ᱫᱚ ᱚᱠᱟ ᱞᱮᱠᱟ ᱯᱮ ᱢᱟᱱᱟᱣ ᱜᱮᱭᱟ
ᱦᱮᱸ
ᱢᱟᱱᱮ ᱥᱟᱠᱨᱟᱛ ᱫᱚ ᱚᱱᱠᱟ ᱢᱟᱦᱟ ᱦᱤᱥᱟᱹᱵ ᱜᱮᱯᱮ ᱢᱟᱱᱟᱣ ᱜᱮᱭᱟ ᱥᱮ ᱚᱱᱟ ᱫᱚ ᱢᱤᱫ ᱫᱤᱱ ᱜᱮ ᱦᱳᱭᱳᱜ ᱜᱮᱭᱟ ᱚᱱᱠᱟ ᱛᱩᱯ ᱯᱩ ᱵᱟᱲᱟ ᱠᱚ
ᱦᱳᱭ ᱢᱤᱫ ᱫᱤᱱ ᱜᱮ ᱚᱱᱟ ᱫᱚ ᱦᱩᱭᱩᱜ ᱛᱟᱦᱮᱱᱟ
ᱟᱪᱪᱷᱟ ᱟᱪᱪᱷᱟ ᱦᱳᱭ ᱛᱚ ᱟᱫᱚ ᱤᱭᱟᱹ ᱟᱯᱮ ᱫᱚ ᱦᱟᱸᱜ ᱛᱟᱦᱚᱞᱮ ᱠᱟᱹᱴᱤᱡ ᱵᱷᱮᱜᱟᱨ ᱜᱮ ᱦᱟᱸᱜ ᱯᱮ ᱢᱟᱱᱮ ᱥᱟᱠᱨᱟᱛᱚᱜ-ᱟ ᱡᱟᱹᱱᱤᱡ ᱪᱚᱝ ᱦᱟᱸᱜ ᱠᱟᱨᱚᱱ
ᱦᱮᱸ ᱵᱷᱮᱜᱟᱨ ᱜᱮ ᱱᱟᱥᱮᱱᱟᱜ ᱤᱭᱟᱹ ᱤᱭᱟᱹ ᱯᱟᱞᱴᱟᱜ ᱠᱟᱱᱟ ᱛᱚ
ᱦᱳᱭ ᱦᱳᱭ ᱟᱨ ᱵᱟᱨ ᱨᱮᱦᱚ ᱦᱳᱭ ᱟᱯᱮᱥᱮᱫ ᱫᱚ ᱚᱱᱮ ᱯᱩᱥ ᱵᱚᱸᱜᱟ ᱨᱮᱜᱮ ᱥᱚᱦᱚᱨᱟᱭ ᱥᱟᱠᱨᱟᱛ ᱵᱟᱱᱟᱨ ᱢᱤᱫ ᱥᱟᱶᱛᱮᱯᱮ ᱯᱟᱞᱚᱱ ᱜᱮᱭᱟ ᱤᱱᱟᱹ ᱛᱮ ᱠᱟᱹᱴᱤᱡ ᱟᱞᱮ ᱥᱮᱫ ᱠᱷᱚᱱ ᱫᱚ ᱠᱟᱹᱴᱤᱡ ᱦᱟᱸ ᱵᱷᱮᱜᱟᱨᱚᱜ ᱛᱟᱯᱮᱭᱟ ᱟᱨ ᱛᱟᱦᱚᱞᱮ ᱚᱱᱟ ᱜᱮ ᱡᱟᱦᱟᱸ ᱟᱞᱮᱥᱮᱫ ᱠᱚ ᱥᱟᱠᱨᱟᱛᱚᱜ-ᱟ ᱥᱮᱠᱚ ᱥᱚᱦᱨᱟᱭᱚᱜ-ᱟ ᱚᱠᱟ ᱞᱮᱠᱟᱞᱤᱧ ᱠᱩᱞᱤᱭᱮᱫ ᱵᱮᱱᱟ ᱟᱫᱚ ᱦᱟᱸᱜ ᱟᱯᱮ ᱥᱮᱫ ᱪᱮᱫᱞᱮᱠᱟ ᱚᱱᱟ ᱚᱱᱠᱟ ᱦᱮᱸ ᱥᱮ ᱚᱱᱠᱟ ᱵᱟᱝ ᱚᱱᱟ ᱚᱱᱟ ᱠᱟᱹᱴᱤᱡ ᱞᱟᱹᱭ ᱟᱹᱞᱤᱧ ᱵᱮᱱ ᱛᱚ ᱦᱟᱸᱜ
ᱦᱳᱭ ᱢᱟ ᱞᱟᱹᱭ ᱢᱮ
ᱦᱳᱭ ᱞᱟᱹᱭ ᱫᱟᱞᱤᱧ ᱥᱟᱠᱨᱟᱛ ᱨᱮᱫᱚ ᱠᱤ ᱱᱚᱝᱠᱟ ᱢᱟᱱᱮ ᱢᱟᱱᱮ ᱟᱛᱩ ᱨᱮᱱ ᱜᱤᱫᱽᱨᱟᱹ ᱠᱚᱣᱟᱛᱮᱫ ᱠᱩᱢᱵᱟᱹ ᱠᱚᱠᱚ ᱵᱮᱱᱟᱣ ᱠᱟᱜ-ᱟ ᱠᱤᱪᱷᱩ ᱫᱤᱱ ᱞᱟᱦᱟ ᱠᱷᱚᱡ ᱟᱨ ᱡᱮᱫᱤᱱ ᱥᱟ ᱠᱨᱟᱛ ᱦᱩᱭᱩᱜ-ᱟ ᱮᱱᱦᱤᱞᱳᱜ ᱫᱚ ᱟᱫᱚ ᱦᱟᱸᱜ ᱠᱚ ᱢᱟᱱᱮ ᱫᱚᱱᱟᱠᱚ ᱚᱱᱠᱟ
ᱦᱳᱭ ᱫᱚᱱᱟᱠᱚ
ᱦᱳᱭ ᱢᱟᱱᱮ ᱛᱩᱯᱩᱜ ᱟᱠᱚ ᱢᱟᱱᱮ ᱫᱚᱱ
ᱦᱮᱸ ᱛᱩᱯᱩᱜ ᱵᱟᱲᱟ
ᱦᱮᱸ ᱡᱩᱨᱩᱜ ᱵᱟᱲᱟᱜ ᱟᱠᱚ
ᱦᱳᱭ, ᱥᱮᱫᱤᱱ ᱫᱚ ᱥᱮᱛᱟᱜ ᱨᱮ ᱯᱟᱭᱨᱟ ᱠᱟᱛᱮᱫ ᱚᱸᱰᱮᱜᱤ ᱢᱟᱱᱮ ᱚᱸᱰᱮᱜᱤ ᱢᱟᱱᱮ ᱥᱮᱫᱤᱱ ᱡᱟᱦᱟᱸᱭ ᱡᱟᱦᱟᱸᱭ ᱠᱚ ᱤᱭᱟᱹ ᱠᱟᱜᱼᱟ ᱩᱯᱟᱹᱥ ᱠᱟᱜ-ᱟᱠᱩ ᱩᱱᱠᱩ ᱫᱚ ᱚᱸᱰᱮ ᱜᱮ ᱦᱟᱸᱜ ᱠᱷᱤᱪᱩᱲᱤᱭᱟᱹ ᱠᱩ, ᱟᱨᱠᱩ ᱡᱚᱢᱟ ᱚᱱᱟ ᱛᱮᱜᱮ ᱤᱭᱟᱹ ᱠᱚ ᱯᱩᱡᱟᱹᱜ ᱯᱩᱡᱟᱹ ᱥᱟᱥᱟ ᱦᱩᱭ ᱠᱟᱛᱮᱫ ᱫᱚ ᱮᱴᱟᱜ ᱠᱤᱪᱷᱩ ᱠᱚ ᱡᱚᱢ ᱫᱟᱲᱮᱭᱟᱜ-ᱟ
ᱚ ᱟᱪᱪᱷᱟ ᱟᱯᱮ ᱫᱚ ᱚᱱᱠᱟ ᱟᱪᱪᱷᱟ ᱟᱞᱮ ᱥᱮᱫ ᱫᱚ ᱚᱱᱠᱟ ᱫᱚ ᱵᱟᱝ ᱦᱩᱭᱩᱜ ᱜᱮᱭᱟ ᱟᱞᱮ ᱥᱮᱫ, ᱟᱪᱪᱷᱟ
ᱪᱟᱵᱟᱜ-ᱟ ᱛᱟᱨᱯᱚᱨ ᱟᱠᱩ ᱫᱚ ᱟᱯᱚᱱ ᱟᱯᱚᱱ ᱤᱥᱤᱱ ᱠᱟᱜᱚ ᱚᱱᱟ ᱠᱷᱤᱪᱩᱲᱤ ᱥᱮ ᱪᱮᱫ ᱠᱚ ᱢᱮᱱ ᱚᱱᱟ ᱠᱚ ᱡᱚᱢ ᱡᱚᱱᱟᱜ-ᱟ
ᱟᱪᱪᱷᱟ ᱟᱪᱪᱷᱟ ᱟᱫᱚ ᱦᱟᱸᱜ ᱟᱯᱮ ᱫᱚ ᱟᱹᱰᱤ ᱜᱮ ᱵᱷᱮᱜᱟᱨ ᱯᱮ ᱛᱟᱦᱞᱮ ᱯᱮ ᱤᱭᱟᱹ ᱥᱟᱠᱨᱟᱛ ᱚᱜ ᱠᱟᱨᱚᱱ ᱟᱞᱮ ᱥᱮᱫ ᱫᱚ ᱚᱱᱠᱟ ᱩᱯᱟᱹᱥ ᱵᱟᱨ ᱠᱚᱫᱚ ᱦᱟᱜ ᱵᱟᱝ ᱦᱩᱭᱩᱜ ᱜᱮᱭᱟ ᱥᱟᱠᱨᱟᱛ ᱨᱮᱫᱚ ᱟᱪᱪᱷᱟ ᱟᱞᱮ ᱥᱮᱫ ᱫᱚ ᱯᱳᱭᱞᱳ ᱫᱤᱱ ᱦᱤᱞᱳᱜ ᱫᱚ ᱦᱟᱸᱜ ᱚᱱᱟ ᱯᱤᱴᱷᱟᱹ ᱞᱟᱴᱷᱟ ᱦᱩᱭᱩᱜ ᱜᱮᱭᱟ ᱧᱤᱫᱟᱹ ᱵᱮᱲᱟ ᱫᱚ ᱮᱱ ᱦᱤᱞᱚᱜᱫᱚ ᱡᱤᱞ ᱦᱟᱹᱠᱩ ᱠᱚ ᱡᱚᱢ ᱠᱚ ᱜᱮᱭᱟ ᱟᱨ ᱫᱚᱥᱟᱨ ᱫᱤᱱ ᱫᱚ ᱦᱟᱸᱜ ᱟᱫᱚ ᱦᱟᱸᱜ ᱜᱟᱹᱰᱭᱟᱹ ᱨᱮ ᱚᱱᱠᱟ ᱜᱤᱫᱽᱨᱟᱹ ᱠᱚ ᱟᱛᱩ ᱨᱮᱱ ᱠᱟᱹᱴᱤᱡ ᱠᱟᱹᱴᱤᱡ ᱜᱤᱫᱽᱨᱟᱹ ᱠᱚ ᱟᱫᱚ ᱦᱟᱸᱜ ᱠᱩᱢᱵᱟᱹ ᱠᱚ ᱵᱮᱱᱟᱣ ᱠᱟᱜ-ᱟ ᱞᱟᱦᱟ ᱠᱷᱚᱡ ᱟᱫᱚ ᱚᱱᱟ ᱠᱩᱢᱵᱟᱹ ᱠᱚ ᱫᱷᱚᱨᱟᱣᱟᱜ-ᱟ ᱟᱫᱚ ᱛᱩᱯᱩ ᱟᱠᱚ, ᱟᱪᱪᱷᱟ
ᱫᱚᱨᱟᱣ ᱢᱟᱱᱮ ᱳᱭ ᱵᱩᱥᱩᱵ ᱢᱮᱥᱟ ᱡᱟᱦᱟᱸ ᱠᱚ, ᱟᱞᱮ ᱫᱚ ᱜᱟᱹᱰᱭᱟᱹ ᱫᱷᱟ ᱨᱮ ᱨᱤᱜᱤ, ᱢᱟᱱᱮ ᱥᱮᱛᱟᱜ ᱵᱷᱳᱨ ᱟᱣᱨᱤ ᱵᱤᱨ ᱨᱟᱠᱟᱵ ᱢᱟᱲᱟᱝ ᱨᱮ
ᱵᱮᱲᱟ ᱨᱟᱠᱟᱵ‌ᱦᱳᱭ, ᱟᱪᱪᱷᱟ ᱟᱪᱪᱷᱟ ᱟᱞᱮ ᱴᱷᱮᱡ ᱦᱚᱸ ᱚᱱᱠᱟᱧ ᱧᱮᱞ ᱟᱠᱟᱜᱼᱟ ᱮᱱ ᱦᱤᱞᱳᱜ ᱫᱚ ᱟᱞᱮᱥᱮᱫ ᱫᱚ ᱱᱟᱣᱟ ᱵᱚᱥᱛᱨᱚ ᱠᱚ ᱵᱮᱵᱚᱦᱟᱨᱟ ᱛᱚ ᱟᱯᱮ ᱥᱮᱫ ᱫᱚ ᱚᱠᱟ ᱞᱮᱠᱟ ᱮᱱ ᱦᱤᱞᱳᱜ ᱫᱚ ᱱᱟᱣᱟ ᱡᱟᱢᱟ ᱠᱚ ᱠᱚ ᱵᱮᱵᱚᱦᱟᱨᱟ ᱥᱮ ᱮᱢᱤ ᱡᱟᱢᱟ ᱜᱮ
ᱱᱟᱣᱟ ᱡᱟᱢᱟ ᱜᱮ ᱠᱚ ᱵᱮᱵᱚᱦᱟᱨᱟ ᱫᱷᱳᱛᱤ ᱥᱮᱫᱤᱱ ᱫᱚ ᱫᱷᱳᱛᱤ ᱠᱚ ᱤᱭᱟᱹ ᱜᱮ ᱛᱚ ᱥᱟᱭᱟ, ᱫᱟᱲᱤ, ᱫᱷᱩᱛᱤ ᱠᱚ, ᱥᱮᱫᱤᱱ ᱮᱢᱱᱤ ᱟᱸᱜᱽᱨᱚᱜ ᱦᱚᱨᱚᱜ ᱠᱟ ᱛᱮ ᱫᱚ ᱪᱟᱞᱟᱜ ᱵᱟᱵᱮᱧ ᱧᱟᱢᱟ
ᱟᱪᱪᱷᱟ ᱦᱚᱭᱛᱚ ᱟᱨ ᱛᱟᱦᱚᱞᱮ ᱟᱯᱮ ᱥᱮᱫ ᱫᱚ ᱵᱩᱲᱦᱤ ᱜᱟᱹᱲᱤ ᱴᱩᱥᱩ ᱮᱱᱮᱡ ᱚᱱᱟ ᱠᱚ ᱦᱩᱭᱩᱜ ᱜᱮᱭᱟ ᱥᱮ ᱵᱟᱝ
ᱦᱩᱸ
ᱵᱩᱲᱦᱤ ᱜᱟᱸᱲᱤ ᱮᱱᱮᱡ ᱠᱚ ᱦᱩᱭᱩᱜ ᱜᱮᱭᱟ ᱥᱮ ᱵᱟᱝ ᱴᱩᱥᱩ ᱮᱱᱮᱡ ᱠᱚ ᱠᱷᱮᱞ ᱵᱟᱸᱫᱽᱨᱤ ᱮᱱᱮᱡ ᱠᱚ
ᱚᱱᱟ ᱫᱚ ᱵᱟᱹᱞᱤᱧ ᱟᱸᱡᱚᱢ ᱟᱠᱟᱜ ᱫᱚ
ᱟᱪᱪᱷᱟ ᱟᱪᱪᱷᱟ ᱦᱚᱭᱛᱚ ᱟᱫᱚ ᱦᱟᱸᱜ ᱢᱟᱱᱮ ᱟᱹᱰᱤ ᱡᱩᱫᱟᱹ ᱜᱮᱵᱚᱱ ᱢᱟᱱᱮ ᱯᱚᱨᱚᱵᱚᱜ ᱜᱮᱭᱟ ᱛᱚ ᱚᱱᱟ ᱠᱚᱫᱚ ᱦᱟᱸᱜ ᱱᱟᱣᱟᱜ ᱜᱮ ᱟᱵᱮᱱ ᱴᱷᱮᱱ ᱫᱚ ᱵᱟᱝ ᱦᱚᱸᱵᱮᱱ ᱟᱸᱡᱚᱢ ᱫᱟᱲᱮᱭᱟᱜᱼᱟ ᱟᱪᱪᱷᱟ, ᱦᱳᱭᱢᱟ ᱛᱟᱦᱞᱮ ᱟᱞᱮ ᱥᱮᱱᱟᱜ ᱪᱮᱫᱠᱟ ᱚᱱᱟ ᱠᱟᱹᱴᱤᱡ ᱞᱤᱧ ᱞᱟᱹᱭ ᱟᱵᱮᱱ ᱜᱮ
ᱦᱮᱸ ᱢᱟ ᱞᱟᱹᱭ ᱢᱮ
ᱦᱮᱸ ᱟᱞᱮ ᱥᱮᱫ ᱫᱚ ᱱᱚᱜᱼᱚᱭ ᱡᱟᱦᱟᱸ ᱛᱩᱯᱩ ᱦᱩᱭ ᱱᱟ ᱛᱩᱯᱩ ᱵᱟᱲᱟ ᱠᱟᱛᱮᱜ ᱟᱫᱚ ᱚᱸᱰᱮ ᱜᱮ ᱮᱱ ᱦᱤᱞᱳᱜ ᱫᱚ ᱯᱤᱴᱷᱟᱹ ᱞᱟᱴᱷᱟ ᱠᱚ ᱤᱫᱤ ᱠᱟᱜᱼᱟ ᱡᱟᱦᱟᱸ ᱞᱟᱦᱟ ᱫᱤᱱ ᱠᱚ ᱯᱤᱴᱷᱟᱹ ᱞᱟᱴᱷᱟ ᱞᱮᱫ-ᱟ ᱟᱹᱭᱩᱵ ᱵᱮᱲᱟ᱾
ᱦᱩᱸ ᱦᱩᱸ
ᱚᱱᱟ ᱠᱚ ᱤᱫᱤᱭᱟ ᱟᱨ ᱚᱱᱰᱮ ᱜᱮᱠᱚ ᱡᱚᱢ ᱧᱩᱭᱟ ᱮᱱ ᱦᱤᱞᱟᱹᱜ ᱫᱚ ᱛᱟᱦᱞᱮ ᱚᱸᱰᱮ ᱠᱷᱚᱱ ᱚᱱᱮ ᱡᱮ ᱱᱟᱣᱟ ᱡᱟᱢᱟ ᱦᱚᱨᱚᱜ ᱠᱟᱛᱮᱜ ᱠᱚ ᱦᱤᱡᱩᱜᱼᱟ ᱟᱨ ᱚᱱᱟ ᱱᱟᱶᱟ ᱡᱟᱢᱟ ᱟᱛᱮᱜ ᱜᱮ ᱟᱫᱚ ᱢᱟᱱᱮ ᱴᱩᱥᱩ ᱮᱱᱮᱡ ᱠᱚ ᱪᱟᱞᱟᱜᱼᱟ ᱚᱱᱠᱟ ᱟᱫᱚ ᱥᱟᱱᱛᱟᱲ ᱦᱚᱯᱚᱱ ᱫᱚ ᱛᱚ ᱟᱵᱚ ᱫᱚ ᱦᱟᱸᱜ ᱴᱩᱥᱩ ᱮᱱᱮᱡ ᱫᱚ ᱵᱟᱝᱵᱚᱱ ᱮᱱᱮᱡᱼᱟ ᱥᱮ ᱞᱟ ᱦᱟ ᱠᱷᱚᱱᱟᱜ ᱜᱮ ᱟᱛᱳ ᱨᱮᱦᱚᱸ ᱱᱮᱛᱟᱨ ᱫᱚ ᱢᱤᱫ ᱵᱟᱨ ᱫᱚᱠᱚ ᱮᱱᱮᱡ ᱠᱟᱱ ᱜᱮᱭᱟ ᱟᱨ ᱟᱞᱮ ᱴᱷᱮᱡ ᱫᱚ ᱦᱚᱲ ᱢᱮᱥᱟ ᱫᱤᱠᱩ ᱢᱮᱱᱟᱜ ᱟᱠᱟᱫ ᱠᱚᱣᱟ ᱛᱚ
ᱟᱪᱪᱷᱟ ᱛᱟᱦᱚᱞᱮ ᱱᱚᱛᱮ ᱟᱫᱚ ᱮᱱᱦᱤᱞᱳᱜ ᱠᱚ ᱮᱱᱮᱡ ᱜᱮᱭᱟ ᱠᱚ ᱠᱤᱪᱷᱩ ᱫᱚ ᱦᱚᱲ ᱜᱤᱫᱽᱨᱟᱹ ᱜᱤᱫᱽᱨᱟᱹ ᱦᱚᱸᱟᱨ ᱚᱱᱠᱟ ᱵᱩᱲᱦᱤ ᱜᱟᱹᱲᱤ ᱮᱱᱮᱡ ᱦᱚᱸᱠᱚ ᱪᱟᱞᱟᱜ ᱜᱮᱭᱟ ᱟᱭᱩ ᱦᱚᱲ ᱠᱚᱫᱚ ᱢᱤᱫ ᱜᱮ ᱥᱟᱹᱲᱤ ᱠᱚ ᱠᱚ ᱦᱚᱨᱚᱜ ᱠᱟᱜᱼᱟ ᱮᱱ ᱦᱤᱞᱚᱜ ᱫᱚ ᱟᱨ ᱚᱱᱠᱟ ᱵᱩᱲᱦᱤ ᱜᱟᱹᱲᱤ ᱠᱚ ᱮᱱᱮᱡ ᱜᱮᱭᱟ
ᱦᱩᱸ ᱦᱩᱸ
ᱟᱨ ᱩᱱᱠᱩ ᱡᱟᱦᱟᱸᱭ ᱞᱟᱹᱴᱩ ᱠᱚᱲᱟ ᱜᱤᱫᱽᱟᱹ ᱠᱚ ᱦᱮᱱᱟᱜ ᱟᱠᱟᱫ ᱠᱚᱣᱟ ᱡᱩᱣᱟᱹᱱ ᱠᱚᱲᱟ ᱜᱤᱫᱽᱨᱟᱹ ᱩᱱᱠᱩ ᱠᱚᱫᱚ ᱦᱟᱸᱜ ᱠᱷᱮᱞ ᱵᱟᱸᱫᱽᱨᱤ ᱠᱚ ᱮᱱᱮᱡ ᱠᱚᱣᱟ ᱮᱱᱦᱤᱞᱳᱜ ᱫᱚ ᱾ ᱟᱠᱚ ᱤᱪᱪᱷᱟᱹ ᱢᱚᱛᱚ ᱠᱚ ᱥᱟᱡᱚᱜᱼᱟ ᱟᱨ ᱢᱤᱫᱴᱮᱱ ᱚᱱᱮ ᱜᱟᱸᱲᱤ ᱠᱚ ᱮᱱᱮᱡ ᱵᱟᱱᱟᱣᱮᱭᱟ ᱵᱩᱥᱩᱵ ᱨᱮᱱ ᱠᱷᱟᱡ ᱦᱚᱲ ᱜᱮ ᱟᱨ ᱩᱱᱤ ᱟᱛᱮᱜ ᱜᱮ ᱜᱚᱴᱟ ᱠᱚ ᱮᱱᱮᱡᱼᱟ ᱟᱨ ᱚᱱᱟ ᱠᱷᱳᱭ ᱟᱛᱟ ᱠᱚ ᱪᱟᱣᱞᱮ ᱠᱚ ᱦᱚᱭ ᱦᱚᱭ ᱚᱱᱟ ᱠᱚ ᱠᱚ ᱟᱹᱫᱟᱹᱭᱟ ᱾ ᱟᱪᱪᱷᱟ ᱛᱟᱦᱚᱞᱮ ᱟᱯᱮ ᱥᱮᱫ ᱫᱚ ᱚᱱᱠᱟ ᱦᱳᱭᱳᱜ ᱜᱮᱭᱟ ᱥᱮ ᱵᱟᱝ?
ᱵᱟᱝ ᱜᱮ
ᱟᱪᱪᱷᱟ ᱟᱪᱪᱷᱟ ᱛᱟᱦᱞᱮ ᱟᱯᱮ ᱥᱮᱫ ᱫᱚ ᱱᱚᱝᱠᱟ ᱮᱱᱮᱡ ᱥᱮᱨᱮᱧ ᱠᱚ ᱫᱚ ᱵᱟᱝ ᱦᱳᱭᱳᱜ ᱜᱮᱭᱟ ᱾
ᱦᱮᱸ
ᱟᱪᱪᱷᱟ ᱦᱳᱭᱛᱚ ᱟᱨ ᱛᱟᱦᱞᱮ ᱢᱟᱱᱮ ᱟᱯᱮ ᱥᱮᱫ ᱫᱚ ᱛᱟᱦᱚᱞᱮ ᱥᱚᱦᱚᱨᱟᱭ ᱨᱮᱜᱮ ᱢᱟᱱᱮ ᱵᱟᱹᱲᱛᱤ ᱠᱚ ᱢᱟᱱᱮ ᱨᱟᱹᱥᱠᱟᱹᱭᱟ ᱵᱟᱝ?
ᱦᱳᱭ ᱥᱚᱨᱦᱟᱭ ᱨᱮᱜᱮ ᱵᱟᱥ
ᱢᱚᱬᱮ ᱢᱟᱦᱟ ᱫᱷᱚᱨᱮ ᱡᱚᱠᱷᱚᱡ ᱦᱩᱭᱩᱜᱼᱟ ᱛᱟᱦᱚᱞᱮ ᱵᱷᱟᱜᱤ ᱜᱮᱯᱮ ᱨᱟᱹᱥᱠᱟᱹᱭᱟ ᱥᱚᱦᱚᱨᱟᱭ ᱨᱮ ᱾
ᱟᱫᱚ ᱟᱞᱮ ᱫᱚ ᱦᱟᱸᱜ ᱥᱚᱨᱦᱟᱭ ᱫᱚ ᱦᱟᱸᱜ ᱥᱚᱨᱦᱟᱭ ᱵᱚᱸᱜᱟ ᱞᱮ ᱥᱚᱨᱦᱟᱭᱚᱜᱼᱟ ᱛᱚ ᱟᱫᱚ ᱩᱱᱦᱚᱸ ᱚᱱᱮ ᱨᱟᱹᱥᱠᱟᱹ ᱞᱮᱠᱟᱞᱮ ᱨᱟᱹᱥᱠᱟᱹᱭᱟ ᱯᱮ ᱢᱟᱦᱟ ᱞᱮ ᱥᱚᱨᱦᱟᱭᱚᱜᱼᱟ ᱾ ᱟᱞᱮ ᱫᱚ ᱡᱷᱚᱛᱚ ᱯᱚᱨᱚᱵᱽ ᱨᱮᱜᱮ ᱚᱱᱠᱟ ᱢᱟᱱᱮ ᱢᱚᱴᱟ-ᱢᱩᱴᱤ ᱞᱮ ᱨᱟᱹᱥᱠᱟᱹᱭ ᱜᱮᱭᱟ ᱢᱟᱱᱮ ᱵᱮᱥᱤ ᱠᱚᱢ ᱵᱮᱥᱤ ᱫᱚ ᱵᱟᱝ ᱥᱚᱢᱟᱱ ᱜᱮᱞᱮ ᱨᱟᱹᱥᱠᱟᱹᱭ ᱜᱮᱭᱟ ᱡᱚᱛᱚ ᱨᱮᱜᱮ ᱾
ᱦᱩᱸ
ᱟᱪᱪᱷᱟ ᱛᱟᱦᱞᱮ ᱟᱯᱮ ᱚᱱᱛᱮ ᱫᱚ ᱠᱩᱲᱠᱩᱞ ᱫᱚ ᱦᱩᱭᱩᱜᱼᱟ ᱥᱮ ᱵᱟᱝ?
ᱯᱩᱲᱠᱩᱞ!
ᱦᱳᱭ ᱚᱱᱟ ᱡᱟᱦᱟᱸ ᱴᱩᱥᱩ ᱠᱚ ᱮᱱᱮᱡ ᱠᱚᱣᱟ ᱢᱟᱱᱮ ᱚᱱᱟ ᱫᱚ ᱫᱤᱠᱩᱣᱟᱜ ᱡᱟᱦᱟᱸ ᱫᱚ ᱢᱮᱞᱟ ᱞᱮᱠᱟ ᱦᱳᱭᱳᱜᱼᱟ ᱾ ᱛᱟᱦᱞᱮ ᱚᱱᱟ ᱫᱚ ᱦᱩᱭᱩᱜ ᱜᱮᱭᱟ ᱥᱮ ᱵᱟᱝ?
ᱵᱟᱝ ᱵᱟᱝ
ᱟᱪᱪᱷᱟ ᱟᱞᱮᱥᱮᱫ ᱫᱚ ᱯᱩᱲᱠᱩᱞ ᱦᱩᱭᱩᱜ ᱜᱮᱭᱟ ᱜᱮᱰᱮ ᱥᱟᱵ ᱠᱚ ᱦᱳᱭᱳᱜᱼᱟ ᱾ ᱥᱟᱠᱨᱟᱛ ᱨᱮᱫᱚ
ᱚ ᱦᱮᱸ ᱦᱮᱸ ᱟᱞᱮᱥᱮᱫ ᱫᱚ ᱜᱮᱰᱮ ᱫᱚ ᱵᱟᱝᱠᱚ ᱥᱟᱵ ᱠᱚᱣᱟ ᱦᱳᱭᱛᱚ ᱥᱤᱢ ᱦᱚᱯᱚᱱ ᱠᱚ ᱥᱟᱵ ᱠᱚᱣᱟ ᱥᱤ
ᱟᱪᱪᱷᱟ ᱦᱮᱸᱛᱚ ᱟᱫᱚ ᱟᱞᱮᱥᱮᱫ ᱫᱚ ᱦᱟᱸᱜ ᱜᱮᱰᱮ ᱜᱮᱠᱚ ᱥᱟᱵ ᱠᱚᱣᱟ ᱟᱫᱚ ᱜᱷᱩᱴᱩ ᱨᱮᱛᱟᱢ ᱫᱟᱜ ᱨᱮᱛᱟᱢ ᱡᱩᱫᱤ ᱜᱷᱩᱴᱩ ᱨᱮ ᱛᱟᱦᱞᱮ ᱢᱚᱸᱥᱟᱨᱤ ᱠᱚ ᱜᱷᱮᱨᱟᱣ ᱠᱮᱫ ᱜᱮ ᱟᱨ ᱚᱸᱰᱮ ᱡᱟᱦᱟᱸᱭ ᱠᱚᱠᱚ ᱥᱟᱵ ᱠᱚᱣᱟ ᱢᱮᱫ ᱠᱚᱠᱚ ᱵᱮᱫ ᱛᱟᱠᱚᱣᱟ ᱟᱨ ᱚᱸᱰᱮ ᱠᱚ ᱥᱟᱵ ᱠᱚᱣᱟ᱾ ᱫᱩᱲᱩᱵ ᱫᱩᱲᱩᱵ ᱛᱮᱠᱚ ᱦᱟᱹᱛᱲᱟᱹᱣ ᱵᱟᱲᱟ ᱦᱚᱪᱚ ᱠᱚᱣᱟ ᱟᱫᱚ ᱤᱱᱟᱹᱜᱮ ᱟᱫᱚ ᱚᱱᱠᱟ ᱰᱚᱵᱷᱟᱜ ᱠᱚᱫᱚ ᱦᱟᱸᱜ ᱵᱟᱹᱱᱩᱜ ᱠᱟᱜᱼᱟ ᱟᱞᱮ ᱥᱩᱨ ᱠᱚᱨᱮ ᱫᱚ ᱟᱫᱚ ᱤᱱᱟᱹᱛᱮ ᱰᱚᱵᱷᱟᱜ ᱨᱮᱫᱚ ᱵᱟᱝ ᱠᱚ ᱥᱟᱵ ᱠᱚᱣᱟ
ᱟᱪᱪᱷᱟ ᱛᱟᱦᱞᱮ ᱚᱱᱟ ᱡᱟᱦᱟᱸ ᱵᱤᱱ ᱞᱟᱹᱭᱫᱟ ᱚᱱᱟ ᱥᱤᱢ ᱥᱟᱵ ᱚᱱᱟ ᱦᱩᱭᱩᱜ ᱫᱚ ᱦᱩᱸ ᱜᱮᱰᱮ ᱥᱟᱵ ᱫᱚ ᱵᱟᱝ ᱦᱩᱭᱩᱜᱼᱟ ᱛᱟᱦᱚᱞᱮ ᱚᱱᱟ ᱫᱚ ᱟᱛᱳ ᱴᱚᱞᱟ ᱨᱮᱜᱮ ᱦᱩᱭᱩᱜ ᱜᱮᱭᱟ ᱥᱮ ᱮᱴᱟᱜ ᱥᱮᱫ ᱧᱮᱧᱮᱞ ᱠᱚᱯᱮ ᱪᱟᱞᱟᱜ ᱜᱮᱭᱟ?
ᱟᱛᱩ ᱴᱚᱞᱟ ᱨᱮᱜᱮ
ᱟᱪᱪᱷᱟ ᱟᱪᱪᱷᱟ ᱢᱟᱱᱮ ᱥᱟᱠᱨᱟᱛ ᱵᱟᱨᱮᱛᱮ ᱢᱤᱫᱴᱟᱱ ᱯᱚᱨᱚᱵᱽ ᱯᱮ ᱫᱚᱦᱚᱭ ᱜᱮᱭᱟ ᱵᱟᱝ?
ᱦᱳᱭ
ᱟᱪᱪᱷᱟ ᱟᱫᱚ‌ ᱚᱱᱟ ᱚᱱᱟ ᱯᱚᱨᱚᱵᱽ ᱠᱚᱨᱮ ᱫᱚ ᱟᱫᱚ, ᱪᱮᱫ ᱠᱚᱯᱮ ᱢᱟᱱᱮ ᱪᱮᱫ ᱠᱚᱯᱮ ᱢᱟᱱᱮ ᱪᱮᱫ ᱠᱚ ᱢᱮᱞᱟ ᱠᱚ ᱦᱳᱭᱳᱜ ᱜᱮᱛᱟᱯᱮᱭᱟ ᱚᱱᱠᱟ?
ᱵᱟᱝ, ᱛᱚᱠᱷᱚᱱ ᱫᱚ ᱢᱮᱞᱟ ᱫᱚ ᱵᱟᱝ ᱦᱳᱭᱳᱜᱼᱟ᱾
ᱟᱪᱪᱷᱟ᱾ ᱦᱳᱭᱛᱚ ᱟᱫᱚ ᱟᱞᱮ ᱥᱮᱫ ᱫᱚ ᱵᱟᱠᱷᱟᱡ ᱦᱟᱸᱜ ᱥᱟᱠᱨᱟᱛ ᱫᱚ ᱢᱮᱞᱟ ᱞᱮᱠᱟ ᱦᱳᱭᱳᱜᱼᱟ ᱢᱟᱱᱮ ᱡᱟ ᱢᱟᱱᱮ ᱪᱮᱫ ᱤᱧ ᱞᱟᱹᱭᱟ ᱟᱹᱰᱤ ᱨᱚᱠᱚᱢ ᱠᱷᱮᱞ ᱠᱚ ᱛᱟᱦᱮᱱᱟ ᱟᱨ ᱚᱱᱟ ᱜᱮᱰᱮ ᱥᱟᱵ ᱠᱚ ᱛᱟᱦᱮᱱᱟ, ᱩ ᱟᱫᱚ ᱵᱟᱦᱟᱨᱮ ᱨᱮᱱ ᱦᱚᱲ ᱦᱚᱸ ᱟᱸᱜᱼᱥᱟᱨ ᱛᱩᱧ ᱠᱚ ᱦᱩᱭᱩᱜ ᱜᱮᱭᱟ ᱛᱚ, ᱟᱫᱚ ᱵᱟᱦᱟᱨᱮ ᱨᱮᱱ ᱦᱚᱲ ᱠᱚᱦᱚᱸ ᱠᱚ ᱪᱟᱞᱟᱣ ᱠᱟᱛᱮ ᱠᱚ ᱠᱷᱮᱞ ᱫᱟᱲᱮᱭᱟᱜ ᱜᱮᱭᱟ᱾
ᱪᱮᱫ ᱛᱟᱦᱚᱞᱮ ᱟᱯᱮ ᱥᱮᱫ ᱫᱚ ᱥᱟᱠᱨᱟᱛ ᱨᱮᱫᱚ ᱚᱱᱠᱟ ᱨᱟᱹᱥᱠᱟᱹ ᱫᱚ ᱵᱟᱝ ᱦᱳᱭᱳᱜ ᱜᱮᱭᱟ ᱵᱟᱝ?
ᱵᱟᱜ ᱥᱟᱠᱨᱟᱛ ᱵᱩᱛ
ᱟᱪᱪᱷᱟ᱾
ᱛᱟᱦᱚᱞᱮ ᱟᱵᱮᱱ ᱮᱱᱮᱡ ᱥᱮᱨᱮᱧ ᱠᱚ ᱵᱟᱲᱟᱭ ᱜᱮᱭᱟ ᱛᱚ?
ᱟᱹᱞᱤᱧ ᱫᱚ ᱮᱱᱮᱡ ᱥᱮᱨᱮᱧ ᱫᱚ ᱦᱟᱸᱜ ᱚᱱᱠᱟ ᱫᱚ ᱵᱟᱝᱞᱤᱧ ᱵᱟᱲᱟᱭᱟ ᱠᱤᱱᱛᱩ ᱚᱱᱮ ᱯᱷᱳᱱ ᱠᱚᱨᱮ ᱞᱤᱧ ᱧᱮᱞ ᱵᱟᱲᱟ ᱠᱟᱜ ᱠᱚᱣᱟ ᱟᱹᱰᱤ ᱡᱩᱛ ᱠᱚ ᱮᱱᱮᱡ ᱥᱮᱨᱮᱧ ᱜᱮᱭᱟ᱾ ᱟᱫᱚ ᱵᱟᱝᱞᱤᱧ ᱵᱟᱲᱟᱭᱟ ᱩᱱᱟᱹᱜ ᱵᱮᱥ ᱴᱷᱤᱠ ᱫᱚ ᱦᱟᱸᱜ᱾
ᱟᱵᱮᱱ ᱫᱚ ᱟᱛᱩ ᱨᱮ ᱵᱟᱵᱮᱱ ᱛᱟᱦᱮᱱᱟ, ᱟᱵᱮᱱ ᱫᱚ ᱴᱟᱣᱩᱱ ᱨᱮᱵᱮᱱ ᱛᱟᱦᱮᱱᱟ ᱚᱱᱟ ᱛᱮᱜᱮ ᱛᱚ ᱡᱩᱫᱤ ᱢᱩᱴᱩ ᱠᱚᱨᱮ ᱵᱮᱱ ᱛᱟᱦᱮᱸ ᱠᱚᱜᱼᱟ ᱚᱱᱟ ᱠᱚᱫᱚ ᱠᱟᱹᱴᱤᱡ ᱫᱚ ᱵᱮᱱ ᱵᱟᱲᱟᱭ ᱠᱮᱜᱮᱭᱟ᱾
ᱦᱳᱭ ᱦᱳᱭ ᱟᱫᱚ ᱦᱟᱸᱜ ᱚᱱᱟ ᱠᱚ ᱥᱟᱣ ᱥᱮᱞᱮᱫ ᱵᱟᱹᱱᱩᱜ᱾ ᱠᱟᱜ ᱞᱤᱧᱟ ᱟᱫᱚ ᱱᱤᱛᱳᱜ ᱫᱚ ᱚᱞᱚᱜ ᱡᱤᱭᱚᱱ ᱨᱮ ᱦᱮᱱᱟᱜ ᱠᱟᱫ ᱞᱤᱧᱟ ᱛᱚ ᱦᱟᱸᱜ, ᱟᱫᱚ ᱦᱟᱸᱜ ᱢᱚᱱᱮ ᱵᱟᱲᱟ ᱦᱩᱭᱩᱜ ᱠᱟᱱᱟ ᱚᱞ ᱠᱚ ᱪᱟᱵᱟ ᱞᱮᱱᱠᱷᱟᱡ ᱦᱟᱸᱜ ᱟᱫᱚ ᱢᱟᱱᱮ ᱮᱱᱮᱡ ᱥᱮᱨᱮᱧ ᱠᱚᱨᱮ ᱞᱤᱧ ᱥᱮᱞᱮᱫᱚᱜᱼᱟ ᱦᱟᱸᱜ᱾
ᱦᱳᱭ ᱛᱟᱦᱚᱞᱮ ᱛᱤᱱᱟᱹᱜ ᱡᱷᱟᱹᱞ ᱵᱤᱱ ᱯᱟᱲᱦᱟᱣ ᱠᱟᱜ?
ᱟᱞᱤᱧ ᱫᱚ ᱠᱚᱞᱮᱡᱽ ᱪᱟᱞᱟᱜ ᱠᱟᱱ ᱛᱟᱞᱤᱧᱟ ᱱᱤᱛᱚᱜ ᱫᱚ, ᱟᱫᱚ ᱦᱚᱜ ᱩᱱᱟᱹᱜ ᱵᱷᱤᱛᱤᱨ ᱦᱟᱹᱵᱤᱡ ᱫᱚ ᱦᱟᱸᱜ ᱵᱟᱝ ᱞᱟᱝ ᱵᱚᱞᱚᱜᱼᱟ᱾ ᱦᱟᱸᱜ ᱚᱱᱟ ᱠᱚᱫᱚ ᱟᱨ ᱟᱵᱮᱱ ᱫᱚ?
ᱟᱹᱞᱤᱧ ᱫᱚ ᱞᱤᱧ ᱵᱟᱜᱤ ᱠᱟᱜᱼᱟ
ᱟᱪᱪᱷᱟ ᱟᱪᱪᱷᱟ ᱦᱳᱭ᱾
ᱚᱥᱩᱵᱤᱫᱷᱟ ᱦᱳᱭ ᱛᱮ ᱢᱟᱱᱮ ᱠᱚᱞᱮᱡᱽ ᱨᱮ ᱵᱷᱟᱞᱤᱧ ᱵᱷᱚᱨᱛᱤ ᱫᱟᱲᱮ ᱠᱟᱣ ᱫᱟ, ᱦᱳᱭ ᱢᱟᱱᱮ ᱚᱥᱩᱵᱤᱫᱷᱟ ᱦᱚᱛᱮ ᱠᱚᱞᱮᱡᱽ ᱨᱮ ᱵᱟᱹᱞᱤᱧ ᱵᱷᱚᱨᱛᱤ ᱫᱟᱲᱮᱣᱟ ᱠᱟᱫᱟ
ᱦᱳᱭ ᱛᱚ ᱟᱵᱚ ᱥᱟᱱᱛᱟᱲ ᱦᱚᱯᱚᱱ ᱢᱟ ᱟᱭᱢᱟ ᱞᱮᱠᱟ ᱱᱟᱜ ᱟᱱᱟᱴ ᱧᱮᱞ ᱧᱟᱢᱚᱜ-ᱟ ᱥᱮ
ᱦᱳᱭ
ᱟᱹᱭ ᱦᱳᱭ ᱛᱟᱦᱚᱞᱮ ᱟᱫᱚ ᱱᱤᱛᱳ ᱠᱚᱫᱚ ᱛᱟᱦᱚᱞᱮ ᱱᱤᱛᱳᱜ ᱫᱚ ᱟᱫᱚ ᱠᱟᱹᱢᱤ ᱡᱤᱭᱚᱱ ᱥᱟᱛᱮᱜ ᱥᱮᱞᱮᱫ ᱢᱮᱱᱟᱜ ᱟᱠᱟᱫ ᱵᱤᱱᱟ ᱥᱮ ᱚᱲᱟᱜ ᱨᱮ ᱡᱮᱣ ᱢᱮᱱᱟᱜ ᱟᱠᱟᱫ ᱵᱤᱱᱟ ᱱᱤᱛᱚᱜ ᱫᱚ?
ᱦᱳᱭ ᱠᱟᱹᱢᱤ ᱟᱛᱮᱫ ᱜᱮ
ᱦᱳᱭ ᱛᱚ ᱟᱫᱚ ᱱᱤᱛᱚᱜ ᱫᱚ ᱦᱟᱜ ᱚᱞᱚᱜ ᱯᱟᱲᱦᱟᱜ ᱠᱚ ᱵᱟᱵᱮᱱ ᱠᱚᱨᱟᱣᱮᱫ ᱠᱷᱟᱱ ᱫᱚ ᱡᱟᱦᱟᱸᱟᱜᱮ ᱞᱟᱡ ᱵᱟᱧᱪᱟᱣ ᱞᱮᱠᱟ ᱠᱟ ᱡᱚᱢ ᱞᱟᱹᱜᱤᱫ ᱨᱚᱡᱽᱜᱟᱨ ᱵᱮᱱ ᱡᱟᱦᱱᱟᱜ ᱵᱟᱝ, ᱦᱳᱭ ᱛᱚ ᱟᱹᱰᱤ ᱱᱟᱯᱟᱭ
ᱛᱚ ᱡᱚᱛᱚ ᱜᱮᱛᱚ ᱟᱠᱷᱟᱱ ᱯᱷᱳᱱ ᱠᱚ ᱦᱚᱜᱼᱚᱭ ᱱᱤᱭᱟᱹ ᱵᱚᱭᱮᱥ ᱨᱮᱜᱤ ᱚᱲᱟᱜ ᱠᱚ ᱟᱹᱞᱤᱧ ᱜᱮᱞᱤᱧ ᱢᱟᱱᱮ ᱢᱟᱱᱮ ᱥᱚᱝᱥᱟᱨ ᱞᱮᱠᱟ ᱟᱹᱣᱨᱤ ᱵᱟᱯᱞᱟ ᱫᱷᱟᱹᱵᱤᱡ ᱠᱷᱚᱱ ᱢᱟᱱᱮ ᱥᱚᱝᱥᱟᱨ ᱞᱮᱠᱟ᱾
ᱟᱪᱪᱷᱟ ᱟᱪᱪᱷᱟ ᱦᱳᱭ ᱛᱚ, ᱟᱹᱰᱤ ᱱᱟᱯᱟᱭ ᱟᱫᱚ ᱱᱤᱛᱚᱜ ᱠᱷᱚᱱ ᱦᱟᱸᱜ ᱚᱱᱟ ᱠᱚᱨᱮᱱᱟᱜ ᱟᱱᱮ᱾ ᱤᱭᱟᱹ ᱯᱟᱹᱨᱠᱟᱹᱜ ᱠᱟᱱᱟ ᱵᱮᱱ ᱥᱚᱝᱥᱟᱨ ᱪᱟᱞᱟᱣ ᱪᱮᱫ? ᱪᱮᱜᱠᱟ ᱠᱚ ᱪᱟᱞᱟᱣᱟ ᱪᱮᱜᱠᱟ ᱟᱫᱚ ᱦᱟᱸᱜ ᱟᱵᱤᱱᱟᱜ ᱦᱟᱯ ᱤᱧ ᱪᱟᱭᱟ ᱦᱟᱯᱮᱱ ᱫᱤᱱᱟᱜ ᱡᱤᱭᱚᱱ ᱫᱚ ᱦᱟᱸᱜ ᱟᱹᱰᱤ ᱟᱞᱜᱟ ᱜᱮ ᱦᱳᱭᱳᱜᱼᱟ ᱦᱟᱸᱜ᱾
ᱦᱮᱸ ᱟᱞᱜᱟ ᱜᱮ ᱦᱩᱭᱩᱜᱼᱟ
ᱦᱳᱭᱛᱚ ᱯᱚᱭᱥᱟ ᱟᱨᱡᱟᱣ ᱠᱚᱵᱮᱱ ᱴᱷᱤᱠᱟᱹ ᱧᱟᱢᱮᱫᱼᱟ ᱥᱮ ᱱᱤᱛᱚᱜ ᱠᱷᱚᱱ ᱜᱮ
ᱦᱳᱭ
ᱟᱪᱪᱷᱟ ᱛᱟᱦᱚᱞᱮ ᱱᱚᱜᱼᱚᱭ ᱛᱚ ᱡᱚᱛᱚ ᱠᱤᱪᱷᱩ ᱞ ᱜᱟᱞᱢᱟᱣ ᱠᱮᱫᱼᱟ ᱟᱵᱚ ᱥᱟᱱᱛ ᱥᱚᱢᱟᱡᱽ ᱨᱮᱱᱟᱜ ᱟᱫᱚ ᱯᱚᱨᱚᱵᱽ ᱵᱷᱟᱹᱦ ᱠᱚᱜ ᱱᱚᱠᱟ ᱵᱷᱮᱜᱟᱨ ᱵᱷᱮᱜᱟᱨ ᱜᱮ ᱦᱩᱭᱩᱜ ᱠᱟᱱ ᱛᱟᱵᱚᱱᱟ ᱟᱪᱪᱷᱟ ᱛᱟᱞᱦᱮ ᱪᱮᱫ ᱠᱚ ᱞᱟᱹᱭᱟ ᱚᱱᱟ ᱵᱟᱦᱟ ᱯᱚᱨᱚᱵᱽ ᱫᱚ ᱦᱩᱭᱩᱜ ᱜᱮᱭᱟ ᱥᱮ
ᱦᱮᱸ ᱦᱩᱭᱩᱜᱼᱟ
ᱟᱪᱪᱷᱟ ᱚᱱᱟ ᱵᱟᱦᱟ ᱯᱚᱨᱚᱵᱽ ᱨᱮ ᱡᱟᱦᱟᱸ ᱡᱟᱞᱮ ᱢᱟᱦᱟ ᱦᱩᱭᱩᱜ ᱫᱚ ᱢᱟᱱᱮ ᱛᱤᱱᱟᱹ ᱢᱟᱦᱟ ᱨᱮᱱᱟᱜ ᱯᱮ ᱯᱚᱨᱚᱯᱚᱜ ᱜᱮᱭᱟ ᱯᱮ ᱢᱟᱦᱟ ᱥᱮ ᱢᱚᱬᱮ ᱢᱟᱦᱟ ᱟᱞᱮᱮᱥᱮᱫ ᱫᱚ ᱡᱮᱢᱚᱱ ᱯᱮ ᱢᱟᱦᱟ ᱨᱮᱱᱟᱜ ᱦᱩᱭᱩᱜᱼᱟ ᱟᱨ ᱟᱯᱮ ᱥᱮᱫ ᱫᱚ ᱟᱪᱪᱷᱟ ᱟᱪᱪᱷᱟ ᱯᱮ ᱢᱟᱦᱟ ᱵᱟᱝ ᱟᱨ ᱡᱟᱞᱮ ᱵᱟᱝ ᱦᱳᱭ ᱦᱳᱭ ᱵᱟᱦᱟᱫᱚ ᱯᱮ ᱢᱟᱦᱟ ᱨᱮᱭᱟᱜ ᱜᱮ ᱦᱩᱭᱩᱜᱼᱟ ᱟᱫᱚ ᱟᱫᱚᱢ ᱟᱫᱚᱢ ᱥᱮᱫ ᱫᱚ ᱢᱚᱬᱮ ᱢᱟᱦᱱᱟᱜ ᱠᱚ ᱤᱭᱟᱹᱭ ᱜᱮᱭᱟ ᱡᱟᱞᱮ ᱠᱚ ᱟᱨᱚ ᱪᱮᱫ ᱠᱚ ᱦᱮᱱᱟᱜ ᱟᱠᱟᱫᱼᱟ ᱦᱜ ᱢᱟᱱᱮ ᱪᱮᱫ ᱠᱚ ᱪᱚᱝ ᱟᱨᱚ ᱦᱮᱱᱟᱜ ᱟᱠ ᱟᱠᱟᱣᱟ ᱢᱚᱬᱮ ᱢᱟᱦᱟᱸ ᱡᱟᱦᱟᱸᱭ ᱠᱚ ᱩᱱᱠᱩ ᱵᱷᱟᱜᱮ ᱠᱚ ᱞᱟᱹᱭ ᱫᱟᱲᱮᱭᱟᱜᱼᱟ
ᱦᱮᱸ
ᱟᱪᱪᱷᱟ ᱛᱟᱦᱞᱮ ᱚᱱᱮ ᱡᱟᱞᱮ ᱢᱟᱦᱟ ᱨᱮᱫᱚ ᱚᱱᱮ ᱪᱮᱫ ᱠᱚ ᱦᱩᱭᱩᱜ ᱜᱮᱭᱟ ᱚᱱᱠᱟ ᱢᱟᱱᱮ ᱥᱯᱮᱥᱟᱞ ᱧᱚᱜ ᱡᱟᱦᱟᱱᱟᱜ ᱵᱮᱱ ᱞᱟᱹᱭ ᱫᱟᱲᱮᱭᱟᱜᱼᱟ
ᱱᱤᱧ ᱢᱟᱛ ᱪᱤᱞ ᱠᱟᱞᱤ ᱦᱩᱸ
ᱦᱮᱸ
ᱦᱚ ᱟᱵᱮᱱ ᱡᱟᱦᱮᱢᱤᱞ ᱫᱚ ᱩᱱᱟᱹᱜ ᱠᱤᱪᱷᱩ ᱫᱚ ᱟᱞᱮ ᱫᱚ ᱵᱟᱝ ᱦᱩᱭᱩᱜᱼᱟ
ᱟᱪᱪᱷᱟ ᱟᱪᱪᱷᱟ ᱦᱳᱭ ᱦᱳᱭ
ᱟᱪᱪᱷᱟ ᱟᱞᱮ ᱥᱮᱫ ᱡᱮᱢᱚᱱ ᱡᱟᱞᱮ ᱢᱟᱦᱟ ᱦᱤᱞᱳᱜ ᱫᱚ ᱦᱜ ᱫᱟᱜ ᱫᱩᱞ ᱠᱚ ᱦᱩᱭᱩᱜᱼᱟ ᱚᱱᱟ ᱜᱚᱲᱚ ᱢᱮᱭᱟ ᱥᱟᱹᱜᱟᱹᱭ ᱥᱮ ᱫᱤᱫᱤ ᱫᱤᱭᱮ ᱛᱟᱠᱚ ᱫᱚ ᱵᱟᱝ ᱛᱮᱭᱟᱝ ᱛᱟᱠᱚᱣᱟ ᱚᱱᱠᱟ ᱞᱟᱸᱫᱟ ᱜᱟᱱᱚᱜ ᱦᱚᱲ ᱠᱚ ᱟᱨ ᱟᱯᱮᱥᱮᱫ ᱫᱚ
ᱟᱞᱮᱥᱮᱫ ᱦᱚᱸ ᱚᱱᱠᱟᱟᱜ ᱜᱮ ᱦᱩᱭᱩᱜᱼᱟ
ᱟᱪᱪᱷᱟ ᱟᱪᱪᱷᱟ ᱦᱳᱭᱛᱚ ᱟᱫᱚ ᱡᱟᱞᱮ ᱢᱟᱦᱟ ᱫᱚ ᱦᱟᱸᱜ ᱢᱤᱫ ᱧᱚᱜ ᱜᱮ ᱦᱩᱭᱩᱜ ᱛᱟᱵᱚᱱᱟ ᱡᱟᱦᱟᱸ ᱛᱤᱱᱟᱹᱜ ᱵᱷᱮᱜᱟᱨ ᱜᱮ ᱦᱩᱭᱩᱜᱼᱟ ᱚᱱᱟ ᱡᱟᱞᱮ ᱢᱟᱦᱟ ᱢᱤᱫ ᱜᱮ ᱦᱩᱭᱩᱜᱼᱟ ᱟᱪᱪᱷᱟ ᱟᱨ ᱡᱟᱦᱟᱸ ᱚᱱᱟ ᱡᱟᱞᱮ ᱢᱟᱦᱟ ᱦᱳᱭ ᱦᱳᱭ